ᱦᱟᱞᱳ᱾
ᱦᱟᱞᱳ᱾
ᱡᱚᱦᱟᱨ ᱜᱮ᱾
ᱡᱚᱦᱟᱨ ᱜᱮ᱾
ᱪᱮᱫ ᱞᱮᱠᱟ ᱱᱟᱯᱟᱭ ᱵᱟᱲᱟᱭ ᱜᱮᱭᱟᱯᱮ᱾
ᱦᱳᱭ ᱱᱟᱯᱟᱭ ᱵᱟᱲᱟᱭ ᱜᱮᱭᱟᱞᱮ ᱟᱯᱮ ᱜᱮ ᱪᱮᱫ ᱞᱮᱠᱟ ᱦᱮᱱᱟᱜ ᱯᱮ
ᱟᱞᱮ ᱦᱚᱸ ᱱᱟᱯᱟᱭ ᱜᱮ ᱚ ᱪᱮᱜ ᱮᱢ ᱪᱮᱠᱟᱭᱮᱜ ᱠᱟᱱᱟ ᱛᱚᱵᱮ ᱱᱤᱛᱚᱜ ᱫᱚ᱾
ᱦᱳᱭ ᱱᱤᱛᱚᱜ ᱫᱚ ᱜᱤᱛᱤᱡ ᱠᱟᱹᱱᱤᱧ ᱪᱮᱠᱟᱦᱚ ᱵᱟᱝ ᱟᱢᱜᱮ᱾
ᱚ ᱪᱮᱫ ᱦᱚᱸ ᱵᱟᱝᱜᱮ ᱡᱚᱢ ᱠᱟᱛᱮ ᱫᱩᱲᱩᱵ ᱵᱟᱲᱟ ᱦᱩᱭ ᱠᱟᱱᱟ ᱟᱨ ᱪᱮᱜ᱾ ᱟᱨ ᱪᱮᱫ ᱦᱚᱸ ᱵᱟᱝᱜᱮ ᱟᱨ ᱛᱚᱵᱮ ᱫᱟᱜ ᱮ ᱡᱟᱹᱲᱤᱭᱮᱜᱼᱟ ᱚᱱᱛᱮ ᱠᱤ ᱵᱟᱝ ᱟᱯᱮ ᱥᱮᱱ᱾
ᱦᱳᱭ ᱟᱞᱮᱥᱮᱫ ᱫᱚ ᱱᱤᱛᱚᱜ ᱫᱚ ᱦᱟᱸᱜ ᱥᱤᱛᱩᱝ ᱠᱟᱜᱼᱟᱭ ᱵᱟᱭ ᱡᱟᱹᱲᱤᱭᱮᱜᱼᱟ ᱟᱯᱮᱥᱮᱫ ᱜᱮ᱾
ᱦᱟᱸ ᱟᱞᱮ ᱥᱮᱱ ᱦᱚᱸ ᱱᱟᱦᱟᱜ ᱥᱤᱛᱩᱝ ᱜᱮ ᱛᱮᱦᱮᱧ ᱫᱚ ᱥᱮᱛᱟᱜ ᱠᱷᱚᱱ ᱜᱮ ᱫᱟᱜ ᱵᱟᱭ ᱡᱟᱹᱲᱤ ᱠᱟᱜᱼᱟ ᱢᱟᱱᱮ ᱦᱟᱸ ᱦᱚᱞᱟ ᱱᱟᱥᱮᱱᱟᱜ ᱥᱮᱛᱟᱜ ᱵᱮᱨᱟᱭ ᱡᱟᱹᱲᱤ ᱞᱮᱜᱼᱟ ᱤᱱᱟᱹ ᱛᱟᱭᱚᱢ ᱫᱚ ᱟᱨ ᱵᱟᱝᱜᱮ᱾ ᱟᱫᱚ ᱟᱹᱭᱠᱟᱹᱜ ᱠᱟᱱᱟ ᱡᱮ ᱛᱮᱦᱮᱧ ᱦᱚᱸ ᱦᱟᱸᱜ ᱫᱟᱜ ᱫᱚ ᱵᱟᱝ ᱦᱤᱡᱩᱜᱼᱟ ᱢᱮᱱᱛᱮ᱾
ᱦᱳᱭ ᱟᱫᱚ ᱟᱞᱮ ᱥᱮᱱ ᱫᱚ ᱦᱟᱸᱜ ᱟᱝᱠᱟ ᱵᱤᱨᱟ ᱵᱤᱨᱮ ᱫᱟᱜ ᱫᱟᱭ ᱟᱨ ᱥᱮᱛᱟᱜ ᱚᱠᱛᱚ ᱦᱟᱸᱜ᱾ ᱟᱫᱚ ᱛᱤᱦᱤᱧ ᱫᱚ ᱦᱟᱸᱜ ᱵᱟᱝ ᱧᱮᱞ ᱟᱠᱟᱱᱟ ᱟᱨᱠᱤ ᱫᱟᱜ ᱡᱚ ᱦᱟᱸᱜ᱾
ᱚ ᱟᱪᱪᱷᱟ ᱡᱟᱦᱟᱱᱟᱜ ᱟᱜ ᱴᱚᱯᱤᱠᱮᱢ ᱩᱭᱦᱟᱹᱨ ᱠᱟᱫᱟ?
ᱦᱳᱭ ᱴᱚᱯᱤᱠ ᱫᱚ ᱩᱭᱦᱟᱹᱨ ᱴᱚᱯᱤᱠ ᱢᱟ ᱟᱭᱢᱟ ᱜᱮ ᱢᱮᱱᱟᱜᱼᱟ, ᱪᱮᱫ ᱤᱧ ᱞᱟᱹᱭᱟ ᱠᱤ ᱟᱢ ᱜᱮ ᱡᱩᱫᱤᱢ ᱩᱭᱦᱟᱹᱨ ᱠᱟᱜ ᱠᱷᱟᱱ᱾
ᱦᱳᱭ ᱡᱩᱫᱤ ᱩᱭᱦᱟᱹᱨ ᱟᱠᱟᱫᱟᱢ ᱛᱚ ᱮᱱᱠᱷᱟᱱ ᱞᱟᱹᱭ ᱥᱚᱫᱚᱨ ᱢᱮ?
ᱟᱢᱜᱤ ᱞᱟᱹᱭ ᱢᱮ ᱟᱨᱠᱤ?
ᱩ ᱴᱷᱤᱠ ᱜᱮᱭᱟ ᱥᱟᱹᱜᱟᱹᱭ ᱟᱛᱮ ᱞᱟᱝ ᱨᱚᱯᱚᱲᱟ ᱦᱳᱭ ᱥᱮ᱾
ᱦᱳᱭ᱾
ᱢᱟᱱᱮ ᱟᱹᱰᱤ ᱜᱟᱱ ᱡᱟᱭᱜᱟ ᱨᱮ ᱟᱹᱰᱤ ᱞᱮᱠᱟᱱ ᱥᱟᱹᱜᱟᱭ ᱠᱚ ᱨᱚᱲ ᱛᱟᱦᱮᱱ ᱦᱮᱸᱥᱮ᱾ ᱛᱚ ᱚᱱᱠᱟ ᱞᱮᱠᱟ ᱢᱟᱱᱮ ᱟᱯᱮ ᱥᱮᱱ ᱪᱮᱫ ᱞᱮᱠᱟ ᱟᱨ ᱟᱞᱮ ᱥᱮᱱ ᱪᱮᱫ ᱞᱮᱠᱟ ᱚᱱᱠᱟ ᱦᱮᱸ ᱥᱮ᱾
ᱦᱳᱭ᱾
ᱡᱮᱢᱚᱱ ᱟᱵᱚ ᱡᱟᱦᱟᱸᱭ ᱡᱟᱱᱟᱢ ᱵᱚᱱ ᱛᱟᱦᱮᱸᱱᱟ ᱡᱟᱱᱟᱢ ᱟᱭᱳ ᱡᱟᱦᱟᱸ ᱠᱚ ᱞᱟᱹᱭᱟ, ᱟᱫᱚ ᱡᱟᱦᱟᱸ ᱡᱟᱭᱜᱟ ᱨᱮᱠᱚ ᱟᱭᱳ ᱠᱚ ᱦᱚᱦᱚᱭ ᱛᱟᱦᱮᱸᱱ, ᱡᱟᱦᱟᱸ ᱡᱟᱭᱜᱟ ᱨᱮᱫᱚ ᱭᱳ ᱠᱚ ᱦᱚᱦᱚᱭ ᱛᱟᱦᱮᱸᱱ ᱟᱨ ᱡᱟᱦᱟᱸ ᱡᱟᱭᱜᱟ ᱨᱮᱫᱚ ᱜᱚᱜᱚ ᱠᱚ ᱢᱮᱱ ᱛᱟᱦᱮᱸᱱᱟ ᱦᱳᱭ ᱥᱮ᱾ ᱦᱮᱸ ᱛᱳ ᱟᱞᱮ ᱥᱮᱱ ᱫᱚ ᱱᱟᱦᱟᱜ ᱜᱚᱜᱚ ᱞᱮ ᱞᱟᱹᱭ ᱛᱟᱦᱮᱸᱱ, ᱟᱯᱮ ᱥᱮᱱ ᱫᱚ ᱚᱱᱠᱟ ᱪᱮᱫ ᱯᱮ ᱞᱟᱹᱭ ᱛᱟᱦᱮᱸᱱᱟ?
ᱦᱳᱭ ᱥᱮ ᱟᱞᱮ ᱥᱮᱱ ᱦᱚᱸ ᱜᱚᱜᱚ ᱜᱮᱠᱚ ᱞᱟᱹᱭ ᱜᱮᱭᱟ ᱟᱨᱠᱤ᱾ ᱟᱨ ᱚᱱᱠᱟ ᱫᱚ ᱦᱟᱸᱜ ᱵᱟᱹᱧ ᱦᱚᱦᱚ ᱟᱠᱟ ᱫᱮᱭᱟ ᱜᱚᱜᱚ ᱦᱚᱸ ᱟᱨᱠᱤ ᱭᱳ ᱫᱚ ᱵᱟᱹᱧ ᱦᱚᱦᱚᱭ ᱟᱠᱟᱫ ᱜᱚᱜᱚ ᱜᱮ᱾
ᱦᱮᱜᱮ
ᱟᱨ ᱟᱹᱰᱤᱜᱟᱱ ᱡᱟᱭᱜᱟ ᱨᱮ ᱢᱟᱱᱮ ᱡᱟᱦᱟᱸᱭ ᱠᱟᱢ ᱵᱟᱵᱟ ᱨᱮᱱ ᱟᱡ ᱵᱟᱵᱟ ᱦᱳᱭ ᱥᱮ ᱟᱡ ᱵᱟᱵ ᱯᱟ ᱟᱡ ᱜᱚᱜᱚ ᱡᱟᱦᱟᱸ ᱟᱹᱰᱤᱜᱟᱱ ᱡᱟᱭᱜᱟ ᱨᱮ ᱵᱚᱱ ᱞᱟᱹᱭ ᱛᱟᱦᱮᱸᱱᱟ ᱾ ᱡᱟᱦᱟᱸᱱ ᱥᱮ ᱠᱚ ᱞᱟᱹᱭᱟ ᱦᱟᱲᱟᱢᱵᱟ ᱵᱩᱰᱤ ᱟᱭᱳ ᱦᱮᱸ ᱥᱮ᱾ ᱵᱟᱹᱯ ᱯᱩ ᱫᱟᱠᱟᱭ ᱜᱚ᱾ ᱚᱱᱠᱟ ᱠᱚ ᱞᱟᱹᱭ ᱛᱟᱦᱮᱸᱱ ᱵᱳᱰᱤᱭᱳ ᱸᱚᱱᱠᱟ ᱠᱚ ᱨᱚᱲ ᱛᱟᱦᱮᱱᱟ ᱦᱮᱸ ᱥᱮ᱾ ᱛᱚ ᱟᱞᱮ ᱥᱮᱱ ᱫᱚ ᱦᱟᱸᱜ ᱠᱚ ᱨᱚᱲ ᱚᱲ ᱫᱟᱠᱟᱭ ᱜᱚ ᱟᱨ ᱵᱟᱹᱯᱩ ᱠᱚ ᱢᱮᱱ ᱛᱟᱦᱮᱸᱱᱟ ᱦᱳᱭ ᱥᱮ᱾ ᱛᱚ ᱟᱯᱮ ᱥᱮᱱ ᱪᱮᱫ ᱠᱚ ᱞᱟᱹᱭ ᱛᱟᱦᱮᱸᱱᱟ ᱚᱱᱠᱟ?
ᱦᱳᱭ ᱟᱨᱠᱤ ᱟᱞᱮ ᱥᱮᱱ ᱫᱚ ᱦᱟᱸᱜ ᱩᱱᱤ ᱫᱚ ᱦᱟᱸᱜ ᱡᱟᱦᱟᱸᱭ ᱫᱚ ᱵᱟᱵᱟ ᱨᱮᱱ ᱟᱡ ᱜᱚ ᱫᱚ ᱩᱱᱤ ᱫᱚ ᱜᱚᱲᱚᱢ ᱟᱨ ᱵᱟᱵᱟ ᱨᱮᱱ ᱟᱡ ᱵᱟ ᱫᱩ ᱦᱟᱸᱜ ᱞᱟᱹᱭ ᱵᱤᱧᱹ ᱫᱟᱫᱩ ᱦᱚᱸᱜᱸ ᱟᱨᱠᱤ ᱱᱚᱝᱠᱟ ᱠᱟᱛᱮᱫ ᱜᱮ᱾
ᱦᱳᱭ ᱟᱨ ᱫᱟᱫᱩ ᱢᱟᱱᱮ ᱚᱱᱟ ᱱᱟᱦᱟᱜ ᱟᱜ ᱮᱴᱟᱜ ᱯᱟᱹᱨᱥᱤ ᱦᱩᱭ ᱮᱱᱟ ᱥᱮ ᱢᱟᱱᱮ ᱫᱤᱠᱩ ᱠᱚ ᱨᱚᱲ ᱛᱟᱦᱮᱸᱱ ᱚᱱᱠᱟ ᱾
ᱦᱩᱸ ᱦᱩᱸ ᱾
ᱟ ᱦᱳᱭ ᱟᱞᱮ ᱥᱮᱱ ᱦᱚᱸ ᱚᱱᱠᱟ ᱜᱚᱲᱚᱢ ᱵᱩᱰᱷᱤ ᱥᱮ ᱜᱚᱲᱚᱢ ᱦᱟᱲᱟᱢ ᱚᱱᱠᱟ ᱫᱚ ᱱᱟᱦᱟᱜ ᱦᱚᱲ ᱢᱮᱱ ᱛᱮ ᱠᱚ ᱞᱟᱹᱭᱟ ᱦᱳᱭᱥᱮ ᱠᱤ ᱩᱱᱤ ᱫᱚ ᱯᱷᱟᱞᱱᱟ ᱨᱮᱱ ᱜᱚᱲᱚᱢ ᱦᱟᱲᱟᱢ ᱠᱟᱱᱟᱭ ᱥᱮ ᱯᱷᱟᱞᱱᱟ ᱨᱮᱱ ᱜᱚᱲᱚᱢ ᱵᱩᱰᱷᱤ ᱠᱟᱱᱟᱭ ᱚᱱᱠᱟ ᱠᱚ ᱞᱟᱹᱭᱟ᱾ ᱟᱨ ᱡᱩᱫᱤ ᱟᱯᱱᱟᱨ ᱛᱮᱞᱮ ᱞᱟᱹᱭᱟ ᱛᱟᱦᱚᱞᱮ ᱢᱮᱱᱟ ᱩᱱᱤ ᱫᱚ ᱤᱧ ᱵᱟᱹᱯᱩ ᱠᱟᱱᱟᱭ ᱾ ᱥᱮ ᱤᱧ ᱵᱩᱰᱤ ᱵᱩᱰᱤ ᱟᱭᱳ ᱦᱚᱸ ᱞᱟᱹᱭᱟ ᱥᱮ ᱞᱟᱹᱭᱟ ᱠᱤ ᱤᱧ ᱫᱟᱠᱟᱭ ᱜᱚ ᱠᱟᱱᱟᱭ ᱦᱳᱭ ᱥᱮ᱾
ᱦᱳᱭ, ᱟᱪᱪᱷᱟ ᱱᱚᱝᱠᱟ ᱟᱨ ᱵᱟᱵᱟ ᱨᱮᱱ ᱱᱚᱝᱠᱟ ᱵᱚᱭᱦᱟ ᱫᱚ ᱟᱨᱠᱤ ᱠᱟᱹᱴᱤᱡ ᱵᱚᱭᱦᱟ ᱥᱮ ᱵᱟᱵᱟ ᱠᱷᱚᱱ ᱞᱟᱹᱴᱩᱭᱤᱡ ᱫᱚ ᱪᱮᱫᱠᱟ ᱯᱮ ᱦᱚᱦᱚᱟᱭᱟ ᱟᱨᱠᱤ?
ᱦᱳᱭ ᱵᱟᱵᱟ ᱠᱷᱚᱱ ᱞᱟᱹᱴᱩᱭᱤᱡ ᱮ ᱛᱟᱦᱮᱸᱱᱟ ᱛᱚ ᱮᱱᱠᱷᱟᱱ ᱫᱚ ᱱᱟᱦᱟᱜ ᱢᱟᱨᱟᱝᱵᱟ ᱾ ᱟᱨ ᱡᱟᱦᱟᱸᱭ ᱫᱚᱠᱚ ᱞᱟᱹᱭᱟ ᱵᱚᱲᱚ ᱵᱟ ᱦᱳᱭᱥᱮ ᱾ ᱟᱨ ᱡᱩᱫᱤ ᱵᱟᱵᱟ ᱠᱷᱚᱡ ᱦᱩᱰᱤᱧ ᱮ ᱛᱟᱦᱮᱸᱱᱟ ᱛᱚ ᱮᱱᱠᱷᱟᱱ ᱫᱚ ᱦᱚᱯᱚᱱ ᱵᱟ, ᱟᱯᱮ ᱥᱮᱫ?
ᱦᱳᱭ ᱟᱞᱮ ᱦᱚᱸ ᱥᱮᱹᱢ ᱚᱱᱠᱟ ᱜᱮ ᱟᱨᱠᱤ ᱾
ᱦᱳᱭ ᱢᱟᱱᱮ ᱟᱹᱰᱤᱜᱟᱱ ᱡᱟᱭᱜᱟ ᱨᱮᱫᱚ ᱠᱚ ᱟ ᱡᱟᱦᱟᱸ ᱥᱮᱱ ᱱᱟᱦᱟᱜ ᱢᱟᱱᱮ ᱢᱮᱥᱟ ᱢᱮᱱᱟᱜ ᱵᱚᱱᱟ ᱪᱷᱟᱹᱛᱤᱠ ᱟᱹᱛᱩ ᱨᱮᱱ ᱱᱚᱝᱠᱟ ᱢᱮᱥᱟ ᱠᱚ ᱛᱟᱦᱮᱸᱱᱟ ᱛᱚ ᱚᱱᱠᱟᱱ ᱟᱹᱰᱤᱜᱟᱱ ᱟᱛᱳ ᱨᱮᱫᱚ ᱠᱚ ᱨᱚᱲ ᱛᱟᱸᱦᱮᱱᱟ ᱵᱚᱲᱚ ᱵᱟ᱾ ᱟᱨ ᱟ ᱦᱚᱯᱚᱱ ᱵᱟ ᱫᱚ ᱱᱟᱦᱟᱜ ᱠᱚ ᱠᱟᱠᱩ ᱠᱚ ᱞᱟᱹᱭ
ᱠᱟᱠᱩ ᱦᱮᱸ ᱦᱮᱸ᱾ ᱦᱳᱭ ᱟᱫᱚ ᱟᱞᱮᱥᱮᱫ ᱦᱚᱸ ᱱᱚᱝᱠᱟ ᱠᱟᱠᱩ ᱦᱚᱸ ᱢᱮᱱ ᱜᱮᱭᱟ ᱠᱚ ᱢᱮᱱ ᱫᱚ ᱦᱟᱸᱜ ᱟᱨᱠᱤ ᱾
ᱦᱳᱭ ᱟᱫᱚ ᱚᱱᱠᱟ ᱞᱮᱠᱟ ᱟᱞᱮ ᱥᱮᱱ ᱦᱚᱸ ᱱᱟᱦᱟᱜ ᱦᱚᱯᱚᱱ ᱵᱟ ᱠᱚ ᱞᱟᱹᱭᱟ ᱾ ᱟᱨ ᱵᱟᱝᱠᱷᱟᱱ ᱦᱟᱸᱜ ᱠᱟᱠᱩ ᱫᱚ ᱠᱚᱢ ᱧᱚᱜ ᱜᱮᱠᱚ ᱨᱚᱲ ᱛᱟᱦᱮᱱᱟ ᱾ ᱢᱟᱱᱮ ᱦᱚᱯᱚᱱ ᱵᱟ ᱟᱨ ᱵᱚᱲᱚ ᱵᱟ ᱡᱟᱹᱥᱛᱤ ᱠᱚ ᱞᱟᱹᱭ ᱛᱟᱦᱮᱱ ᱦᱮᱸ ᱥᱮ, ᱵᱚᱲᱚ ᱵᱟ ᱫᱚ ᱢᱟᱱᱮ ᱢᱟᱨᱟᱝ ᱵᱟ ᱚᱱᱠᱟ ᱾
ᱦᱩᱸ ᱦᱩᱸ ᱾ ᱦᱳᱭ ᱟᱨᱠᱤ, ᱟᱨ ᱤᱧᱦᱚᱸ ᱚᱱᱠᱟ ᱜᱤᱧ ᱞᱟᱹᱭ ᱛᱟᱦᱮᱱᱟ ᱟᱨᱠᱤ, ᱢᱟᱨᱟᱝ ᱤᱡ ᱫᱚ ᱦᱟᱸᱜ ᱵᱚᱲᱚᱵᱟ ᱜᱤᱧ ᱢᱮᱛᱟᱭ ᱠᱟᱱᱟ ᱾ ᱢᱟᱨᱟᱝᱵᱟ ᱢᱮᱱᱛᱮ ᱫᱚ ᱟᱨᱣᱨᱤᱧ ᱞᱟᱹᱭ ᱟᱭᱟ ᱟᱨᱠᱤ ᱾ ᱟᱨ ᱦᱩᱰᱤᱧ ᱫᱚ ᱦᱚᱯᱚᱱ ᱦᱚᱯᱚᱱ ᱟᱨᱠᱤ ᱦᱚᱯᱚᱱ ᱦᱚᱧ ᱦᱚᱦᱚᱣᱟᱭ ᱛᱟᱦᱮᱱ ᱜᱮ ᱟᱨᱠᱤ ᱾ ᱦᱚᱯᱚᱱ ᱦᱚᱯᱚᱱ ᱜᱚ ᱟᱨᱠᱤ ᱦᱚᱯᱚᱱ ᱦᱮᱸ ᱾
ᱦᱮᱣᱟ ᱠᱚᱜ ᱛᱟᱦᱮᱱ ᱵᱚᱱ ᱥᱮ ᱡᱮᱢᱚᱱ ᱮᱸ ᱵᱟᱵᱟ ᱢᱟᱱᱮ ᱦᱚᱯᱚᱱ ᱵᱟ ᱛᱟᱠᱚ ᱚᱱᱠᱟ ᱵᱟᱯᱞᱟ ᱠᱚ ᱵᱟᱝ ᱠᱚ ᱛᱟᱦᱮᱱᱟ ᱾ ᱟᱫᱚ ᱱᱟᱦᱟᱜ ᱦᱚᱯᱚᱱ ᱦᱚᱯᱚᱱ ᱟᱸᱡᱚᱢ ᱠᱟᱛᱮᱫ ᱜᱮ ᱱᱟᱦᱟᱜ ᱜᱤᱫᱽᱨᱟᱹ ᱠᱚᱦᱚᱸ ᱚᱱᱠᱟ ᱵᱚᱱ ᱨᱚᱲ ᱛᱟᱦᱮᱱ ᱦᱳᱭ ᱥᱮ ᱾ ᱦᱚᱯᱚᱱ ᱥᱮ ᱟᱸ ᱟᱞᱮᱞ ᱞᱮ ᱢᱮᱱ ᱛᱟᱦᱮᱱᱟ ᱦᱚᱯᱱᱟ ᱚᱱᱠᱟ ᱦᱚᱸ ᱾ ᱟᱨ ᱡᱟᱦᱟᱸᱭ ᱠᱚᱫᱚ ᱚᱸ ᱢᱟᱱᱮ ᱟᱸ ᱵᱟᱹᱵᱩ ᱞᱟᱹᱭ ᱛᱮᱠᱚ ᱦᱚᱦᱚᱣᱟ ᱠᱚ ᱛᱟᱦᱮᱸᱱ ᱦᱳᱭ ᱥᱮ ᱾ ᱢᱟᱱᱮ ᱦᱚᱯᱚᱱ ᱵᱟ ᱠᱟᱱᱟᱭ ᱱᱟᱦᱟᱜ ᱾ ᱟᱫᱚ ᱟᱸᱡᱚᱢ ᱟᱸᱡᱚᱢ ᱛᱮ ᱚᱱᱠᱟ ᱠᱚ ᱨᱚᱲ ᱛᱟᱦᱮᱱ, ᱦᱚᱯᱚᱱ ᱵᱟᱹᱵᱩ ᱚᱱᱠᱟ ᱠᱟᱛᱮᱫ ᱾
ᱚᱱᱮᱠ ᱡᱟᱭᱜᱟ ᱨᱮ ᱧᱮᱞᱚᱜ ᱛᱟᱦᱮᱱ ᱜᱮᱭᱟ ᱟᱨᱠᱤ ᱱᱤᱡᱮᱨᱮᱱ ᱜᱤᱫᱽᱨᱟᱹ ᱦᱚᱸ ᱟᱨᱠᱤ ᱚᱱᱠᱟ ᱠᱚ ᱦᱚᱦᱚ ᱟᱠᱚ ᱠᱟᱱᱟ, ᱢᱟᱱᱮ ᱦᱚᱦᱚ ᱟᱨᱠᱤ ᱾ ᱢᱟᱱᱮ ᱟᱡ ᱵᱟᱵᱟ ᱦᱚᱸ ᱟᱨᱠᱤ ᱱᱚᱝᱠᱟᱭ ᱦᱚᱦᱚᱣᱟᱭᱟ ᱟᱨᱠᱤ ᱦᱮᱸ ᱾ ᱢᱟᱱᱮ ᱟᱹᱰᱤ ᱫᱤᱱ ᱠᱷᱚᱱᱟᱜ ᱚᱱᱠᱟ ᱦᱚᱦᱚ ᱥᱮ ᱾
ᱦᱳᱭ ᱾ ᱢᱟᱱᱮ ᱢᱤᱫᱴᱮᱱ ᱠᱟᱱᱟ ᱥᱮ ᱟᱵᱚ ᱜᱷᱟᱨᱚᱸᱡᱽ ᱨᱮᱱ ᱦᱚᱲ ᱢᱤᱫ-ᱵᱟᱨ ᱠᱚ ᱚᱱᱠᱟ ᱢᱮᱱᱟᱜ ᱵᱚᱱᱟ ᱢᱟᱱᱮ ᱟᱵᱚ ᱱᱟᱦᱟᱜ ᱟᱵᱚᱨᱮᱱ ᱜᱤᱫᱽᱨᱟᱹ ᱥᱮ ᱢᱟᱱᱮ ᱚᱱᱠᱟ ᱧᱩᱛᱩᱢ ᱞᱟᱹᱭᱛᱮ ᱵᱟᱝᱠᱚ ᱦᱚᱦᱚᱭ ᱛᱟᱦᱮᱸᱜ᱾ ᱢᱟᱱᱮ ᱜᱚ ᱵᱟᱵᱟ ᱤᱱᱟᱹᱜ ᱵᱮᱥ ᱵᱮᱥ ᱢᱮᱱᱟᱜ ᱵᱚᱱᱟ, ᱵᱩᱡᱷᱟᱹᱣᱟᱱ ᱼᱼ ᱵᱚᱞᱮ᱾ ᱜᱤᱫᱽᱨᱟᱹ ᱥᱟᱢᱟᱱ ᱨᱮᱼᱼ ᱩᱱᱠᱤᱱ ᱨᱮᱱ ᱜᱚᱲᱚᱢ ᱜᱤᱫᱽᱨᱟᱹ ᱛᱟᱦᱮᱱ ᱛᱩᱞᱩᱡ᱾ ᱢᱟᱱᱮ ᱟᱡ ᱨᱮᱱ ᱜᱤᱫᱽᱨᱟᱹ ᱩᱱᱤᱭᱟᱜ ᱧᱩᱛᱩᱢ ᱵᱟᱭ ᱦᱚᱦᱚᱭᱟ᱾ ᱥᱮ ᱚᱱᱠᱟ ᱡᱟᱦᱟᱱᱟᱜ ᱵᱟᱭ ᱢᱮᱛᱟᱣᱟᱭᱟ᱾ ᱟᱫᱚᱼᱼ ᱡᱩᱫᱤ ᱩᱱᱤ ᱩᱱᱟᱹᱜ ᱫᱩᱞᱟᱹᱲ ᱛᱮ ᱦᱚᱦᱚᱣᱟᱭᱟ ᱥᱮᱼᱼ ᱛᱚ ᱩᱱᱤ ᱜᱤᱫᱽᱨᱟᱹ ᱫᱚ ᱱᱟᱦᱟᱜ ᱜᱚᱲᱚᱢ ᱜᱤᱫᱽᱨᱟᱹ ᱫᱚ ᱚᱱᱮᱭ ᱟᱸᱡᱚᱢᱮᱜᱼᱟ। ᱟᱫᱚ ᱟᱸᱡᱚᱢ ᱞᱮᱠᱷᱟᱡ ᱮ, ᱩᱱᱤ ᱫᱚ ᱟᱡᱼᱼ ᱵᱟᱵᱟ ᱫᱚ ᱱᱟᱦᱟᱜ ᱵᱟᱵᱟ ᱞᱟᱹᱭ ᱛᱮᱫᱚ ᱵᱟᱭ ᱦᱚᱦᱚᱭᱟ᱾ ᱟᱫᱚ ᱱᱟᱦᱟᱜᱼᱼ ᱜᱚᱲᱚᱢ ᱦᱟᱲᱟᱢ ᱡᱟᱦᱟᱸᱭ ᱦᱚᱦᱚᱭ ᱮᱫ ᱠᱟᱱᱟ᱾ ᱟᱫᱚ ᱱᱟᱜ ᱚᱱᱠᱟ ᱜᱮ ᱦᱚᱦᱚᱭᱟ ᱦᱳᱭ ᱥᱮ᱾
ᱦᱳᱭ ᱟᱨᱠᱤ, ᱦᱮᱸ ᱥᱟᱹᱨᱤᱜᱮ ᱚᱱᱠᱟ ᱧᱮᱞᱚᱜ ᱛᱟᱦᱮᱱ ᱜᱮᱭᱟ ᱟᱨᱠᱤ᱾
ᱢᱟᱱᱮ ᱚᱱᱟ ᱫᱚ ᱢᱤᱫᱴᱟᱝ ᱪᱮᱫ ᱠᱟᱱᱟ᱾ ᱟᱵᱚ ᱟᱸᱜᱼᱼ ᱟᱹᱠᱤᱞ ᱡᱟᱦᱟᱸ ᱠᱚ ᱢᱮᱛᱟᱜ ᱠᱟᱱᱟ ᱦᱳᱭᱥᱮ, ᱟᱨ ᱫᱩᱞᱟᱹᱲ ᱛᱟᱵᱚᱱ᱾ ᱟᱹᱰᱤᱜᱟᱱ ᱜᱷᱟᱨᱚᱸᱡᱽ ᱨᱮ ᱢᱮᱱᱟᱜᱼᱟ᱾ ᱠᱤ ᱢᱟᱱᱮ ᱦᱟᱲᱟᱢᱵᱟ ᱛᱟᱠᱚ, ᱵᱟᱵᱟ ᱛᱟᱠᱚ ᱧᱩᱛᱩᱢ ᱟᱛᱮ ᱠᱚ ᱢᱮᱛᱟᱣ ᱟᱠᱚᱣᱟ ᱦᱳᱭ ᱥᱮ᱾ ᱠᱟᱨᱚᱱ ᱚᱱᱠᱟ ᱫᱚ ᱵᱟᱝ ᱦᱚᱦᱚ ᱫᱚᱨᱠᱟᱨ ᱠᱟᱱᱟ᱾ ᱜᱤᱫᱽᱨᱟᱹ ᱠᱚᱫᱚ ᱪᱮᱫ ᱠᱚ ᱧᱮᱞᱟ, ᱪᱮᱫ ᱠᱚ ᱟᱸᱡᱚᱢᱟ, ᱚᱱᱟ ᱠᱚᱜᱮ ᱠᱚ ᱪᱮᱫ ᱛᱟᱦᱮᱱᱟ ᱥᱮ᱾ ᱟᱨ ᱮᱸᱜ ᱡᱩᱫᱤᱧ ᱞᱟᱹᱭᱟᱼᱼ ᱩᱸᱜ ᱜᱚᱜᱚ ᱨᱮᱱ ᱵᱚᱭᱦᱟ, ᱢᱟᱱᱮ ᱵᱚᱭᱦᱟ ᱠᱩᱲᱤ᱾ ᱫᱚ, ᱟᱯᱮ ᱥᱮᱱ ᱪᱮᱫ ᱠᱚ ᱞᱟᱹᱭᱟ?
ᱦᱳᱭ ᱟᱨᱠᱤ᱾ ᱡᱩᱫᱤ ᱞᱟᱹᱴᱩᱭᱤᱡ ᱛᱟᱦᱮᱱ ᱠᱷᱟᱱ ᱫᱚ ᱦᱟᱸᱜ, ᱩᱱᱤ ᱫᱚᱼᱼ ᱢᱟᱨᱟᱝ ᱜᱚ, ᱥᱮ ᱮᱸ ᱛᱟᱞᱟ ᱜᱚ ᱟᱨᱠᱤ ᱱᱚᱝᱠᱟ᱾ ᱟᱨ ᱦᱩᱰᱤᱧᱤᱡ ᱛᱟᱦᱮᱱ ᱠᱷᱟᱱ ᱫᱚ ᱜᱚᱜᱚ ᱠᱷᱚᱱᱼᱼ ᱩᱱᱤ ᱫᱚ ᱚᱱᱠᱟᱧ ᱦᱚᱦᱚᱣᱟᱭ ᱛᱟᱦᱮᱱᱟ ᱤᱧ ᱫᱚ᱾ ᱦᱚᱯᱚᱝ ᱜᱚ ᱟᱨᱠᱤ, ᱠᱟᱠᱤ ᱫᱚ ᱵᱟᱹᱧ ᱦᱚᱦᱚᱣᱟ ᱟᱠᱟᱫᱮᱭᱟ। ᱦᱚᱯᱚᱝ ᱜᱚᱧ ᱦᱚᱦᱚᱣᱟᱭ ᱛᱟᱦᱮᱱᱟ ᱟᱨᱠᱤ ᱱᱚᱝᱠᱟ ᱜᱮ᱾
ᱟᱪᱪᱷᱟ ᱦᱳᱭ ᱱᱚᱜᱼᱚᱭ ᱱᱚᱣᱟ ᱱᱟᱦᱟᱜ ᱟᱹᱰᱤ ᱜᱟᱱ ᱡᱟᱭᱜᱟ ᱨᱮ ᱛᱷᱚᱲᱟ ᱡᱩᱫᱟᱹᱜ ᱛᱟᱦᱮᱱᱟ ᱦᱳᱭ ᱥᱮ᱾ ᱢᱟᱱᱮ ᱟᱸᱜᱼᱼ ᱜᱚᱜᱚ ᱠᱷᱚᱡ ᱞᱟᱹᱴᱩ ᱠᱚ ᱛᱟᱦᱮᱱᱟ ᱛᱚ᱾ ᱟᱢ ᱪᱮᱫ ᱞᱮᱠᱟᱢ ᱞᱟᱹᱭ ᱠᱮᱭᱟ ᱟᱞᱮ ᱥᱮᱱ ᱦᱚᱸ ᱚᱱᱠᱟ ᱠᱚ ᱨᱚᱲ ᱛᱟᱦᱮᱱ᱾ ᱮᱸᱜ ᱢᱟᱨᱟᱝ ᱜᱚ ᱥᱮ ᱵᱚᱲᱚ ᱜᱚ, ᱤᱧ ᱫᱚ ᱠᱟᱨᱚᱱ ᱱᱟᱦᱟᱜ ᱵᱚᱲᱚ ᱜᱚᱧ ᱦᱚᱦᱚᱭᱮᱫ ᱠᱟᱱ ᱛᱟᱦᱮᱱ᱾ ᱟᱨ ᱡᱩᱫᱤ ᱜᱚᱜᱚ ᱠᱷᱚᱱ ᱦᱩᱰᱤᱧ ᱛᱚ ᱠᱷᱟᱡ ᱦᱟᱸᱜᱼᱼ ᱢᱟᱹᱥᱤ ᱠᱚ ᱨᱚᱲ ᱛᱟᱦᱮᱱ ᱟᱞᱮ ᱥᱮᱱ ᱟᱹᱰᱤ ᱡᱳᱨ ᱛᱮ᱾ ᱢᱟᱱᱮ ᱠᱟᱹᱠᱤ ᱫᱚ ᱦᱟᱸᱜ, ᱛᱷᱚᱲᱟ ᱠᱚᱢ ᱢᱟᱪᱷᱟᱛᱮ᱾
ᱦᱩᱸ ᱴᱷᱤᱠ ᱟᱞᱮ ᱥᱮᱫ ᱦᱚᱸ ᱚᱱᱠᱟ ᱜᱮ ᱟᱨ ᱠᱤ ᱦᱟᱸ᱾ ᱢᱟᱹᱥᱤ ᱜᱮ ᱟᱨᱼᱼ ᱢᱟᱹᱥᱤ ᱫᱚ ᱟᱹᱰᱤ ᱟᱹᱰᱤᱜᱤᱧ ᱢᱮᱱ ᱛᱟᱦᱮᱱᱟ ᱟᱨᱠᱤ ᱟᱫᱚ ᱦᱟᱸᱜᱼᱼ ᱚᱱᱠᱟ ᱤᱧ ᱨᱮᱱ ᱫᱚ ᱵᱟᱹᱱᱩᱜ ᱠᱚ ᱜᱮᱭᱟ᱾ ᱟᱫᱚ ᱱᱚᱝᱠᱟ ᱢᱮᱱᱟᱜ ᱠᱚᱣᱟ ᱢᱟᱢᱟ ᱦᱟᱲᱟᱢ ᱨᱮᱱ ᱟᱨᱠᱤ᱾ ᱩᱱᱤ ᱨᱮᱱ ᱜᱮ ᱞᱟᱹᱴᱩᱭᱤᱡ ᱫᱚ ᱢᱟᱹᱥᱤ ᱢᱮᱛᱟᱭᱟ ᱟᱨ ᱦᱩᱰᱤᱧ ᱫᱚ᱾ ᱢᱟᱱᱮ ᱦᱩᱰᱤᱧ ᱠᱷᱚᱱᱟᱜ ᱜᱮ ᱟᱨᱠᱤ ᱩᱱᱤ ᱫᱚ ᱦᱩᱰᱤᱧ ᱠᱷᱚᱱᱟᱜ ᱜᱮ ᱟᱨ ᱠᱤ ᱩᱱᱤ ᱢᱟᱱᱮ ᱦᱩᱰᱤᱧ ᱠᱷᱚᱱᱟᱜ ᱜᱮ ᱟᱨᱠᱤ ᱤᱱᱤ ᱫᱚ ᱫᱩᱞᱟᱹᱲᱤᱧ ᱛᱟᱦᱮᱱᱟ ᱟᱹᱰᱤ ᱜᱮ ᱾ ᱛᱚ ᱩᱱᱤ ᱫᱚ ᱦᱚᱯᱚᱝ ᱜᱚ ᱢᱮᱛᱟᱭ ᱛᱟᱦᱮᱱᱟ ᱟᱨᱼᱼ ᱢᱟᱹᱥᱤ ᱜᱮ ᱦᱩᱭᱩᱜ-ᱟᱭ, ᱚᱱᱠᱟ᱾
ᱟᱪᱪᱷᱟ, ᱦᱳᱭ ᱚᱱᱠᱟ ᱜᱮ ᱢᱟᱱᱮ ᱟᱹᱰᱤ ᱡᱟᱭᱜᱟ ᱨᱮ ᱢᱟᱱᱮ ᱢᱟᱹᱥᱤ ᱜᱮᱠᱚ ᱨᱚᱲᱼᱼ ᱢᱟᱱᱮ ᱠᱟᱹᱠᱤ ᱫᱚ ᱟᱞᱮ ᱥᱮᱱ ᱦᱚᱸ ᱦᱟᱸᱜ ᱛᱷᱚᱲᱟ ᱠᱚᱢ ᱧᱚᱜ, ᱦᱳᱭ ᱢᱟᱱᱮ ᱦᱚᱲ ᱠᱚ ᱱᱚᱝᱠᱟ ᱠᱚ ᱢᱮᱱᱟᱜ᱾ ᱠᱤ ᱩᱱᱤ ᱱᱟᱜ ᱯᱷᱟᱞᱱᱟ ᱟᱡ ᱠᱟᱹᱠᱤ ᱠᱟᱱᱟᱭ᱾ ᱟᱫᱚ ᱚᱱᱠᱟ ᱦᱚᱲᱼᱼ ᱠᱚ ᱢᱮᱱ ᱛᱟᱦᱮᱱ ᱾ ᱢᱮᱱᱠᱷᱟᱱ ᱟᱯᱱᱟᱨ ᱛᱮ ᱡᱚᱠᱷᱚᱱ ᱦᱚᱦᱚᱜᱼᱟ, ᱛᱚᱠᱷᱚᱱ ᱫᱚ ᱱᱟᱦᱟᱜ ᱢᱟᱹᱥᱤ ᱜᱚ ᱥᱮ ᱢᱟᱹᱥᱤ ᱚᱱᱠᱟ ᱦᱳᱭ᱾ ᱢᱟᱱᱮ ᱢᱤᱫᱴᱟᱝ ᱟᱹᱰᱤ ᱜᱟᱱ ᱦᱚᱲ ᱢᱟᱱᱮᱼᱼ ᱠᱟᱹᱠᱤ ᱫᱚ ᱦᱟᱸᱜ ᱠᱚᱢ ᱢᱟᱪᱷᱟ ᱜᱮᱠᱚ ᱨᱚᱲ ᱛᱟᱦᱮᱱ ᱟᱨ ᱢᱟᱹᱥᱤ ᱫᱚ ᱰᱷᱮᱨ ᱧᱚᱜ ᱜᱮ᱾ ᱟᱫᱚ᱾ ᱟᱨ ᱵᱟᱵᱟ ᱨᱮᱱ ᱵᱚᱭᱦᱟ ᱠᱩᱲᱤ ᱢᱟ ᱡᱚᱛᱚ ᱜᱮᱵᱚᱱ ᱵᱟᱰᱟᱭ ᱜᱮᱭᱟ ᱥᱮ ᱢᱟᱱᱮᱼᱼ ᱟᱨ ᱱᱟᱱᱟ ᱠᱚ ᱢᱮᱱ ᱛᱟᱦᱮᱱ ᱦᱚᱭ ᱥᱮ᱾
ᱦᱳᱭ᱾
ᱟᱜ ᱟᱨ ᱡᱟᱦᱟᱸᱱᱟᱜ ᱟ ᱚᱱᱠᱟ ᱵᱮᱝᱜᱚᱞ ᱫᱤᱥᱚᱢ ᱥᱮᱫ ᱫᱚ ᱡᱟᱹᱥᱛᱤ ᱵᱮᱥᱤ ᱠᱚ ᱞᱟᱹᱭᱟ ᱢᱟᱱᱮ ᱩᱱᱠᱩ ᱡᱩᱫᱟᱹ ᱯᱟᱹᱨᱥᱤ ᱛᱮᱠᱚ ᱨᱚᱲ ᱛᱟᱦᱮᱸᱱᱟ ᱥᱮ ᱫᱤᱠᱩ ᱞᱮᱠᱟ ᱜᱤ,
ᱦᱮᱸ ᱦᱮᱸ᱾ ᱦᱮᱸ ᱱᱚᱣᱟ ᱫᱚ ᱧᱮᱞ ᱟᱠᱟᱱᱟ ᱟᱨᱠᱤ ᱦᱟᱸᱜ ᱚᱱᱠᱟ ᱢᱮᱫᱽᱱᱤᱯᱩᱨ ᱥᱟᱭᱤᱰ ᱟᱨᱠᱤ᱾ ᱦᱮᱸ᱾ ᱟᱫᱚ ᱚᱱᱟ ᱥᱟᱭᱤᱰ ᱫᱚ ᱦᱟᱸᱜ ᱱᱚᱝᱠᱟ ᱠᱚ ᱞᱟᱹᱭ ᱜᱮᱭᱟ ᱯᱤᱥᱤ ᱞᱟᱹᱭᱟ ᱟᱨ ᱵᱟᱝᱠᱷᱟᱱ ᱱᱚᱝᱠᱟ ᱡᱤ ᱠᱚ ᱞᱟᱹᱭ ᱛᱟᱦᱮᱸᱱᱟ ᱟᱨᱠᱤ᱾
ᱟᱫᱚ ᱵᱟᱲᱟᱭ ᱵᱟᱝ ᱛᱟᱦᱮᱸ ᱠᱟᱱᱟ ᱟᱫᱚ ᱦᱟᱸᱜ ᱡᱟᱦᱟᱸ ᱠᱚᱨᱮᱜ ᱚᱞᱚᱜ ᱦᱩᱭᱩᱜ ᱛᱟᱦᱮᱸᱱᱟ ᱛᱚ ᱚᱱᱟ ᱠᱚᱨᱮᱱ ᱯᱟᱹᱴᱷᱩᱣᱟᱹ ᱠᱚ ᱢᱮᱱᱟᱜ ᱠᱚᱜᱮᱭᱟ, ᱛᱚ ᱩᱝᱠᱩ ᱯᱩᱭᱞᱩ ᱠᱚ ᱞᱟᱹᱭ ᱛᱟᱦᱮᱸᱱ ᱟᱨᱠᱤ ᱟᱫᱚ ᱵᱟᱹᱧ ᱵᱩᱡᱷᱟᱹᱣ ᱛᱟᱦᱮᱸᱱᱟ ᱟᱨᱠᱤ ᱛᱟᱭᱚᱢ ᱫᱚ ᱵᱩᱡᱽ ᱧᱟᱢ ᱠᱤᱫᱤᱧ, ᱟᱨᱠᱤ ᱱᱚᱝᱠᱟ ᱟᱫᱚ ᱦᱟᱸᱜ ᱤᱧᱫᱩᱧ ᱵᱟᱲᱟᱭ ᱛᱟᱦᱮᱸᱱᱟ ᱱᱟᱱᱟ ᱦᱟᱛᱚᱢ ᱦᱚᱸ, ᱟᱫᱚ ᱟᱨ ᱪᱤᱞᱤ ᱠᱚ ᱢᱮᱛᱟ ᱠᱚᱣᱟ ᱟᱨᱠᱤ ᱵᱟᱹᱧ ᱵᱟᱲᱟᱭ ᱛᱟᱦᱮᱸᱜ ᱟᱨᱠᱤ᱾
ᱟᱜ ᱤᱧᱟᱹᱜ ᱦᱚᱸ ᱠᱷᱟᱹᱞᱤ ᱚᱱᱟ ᱵᱟᱨᱭᱟ ᱜᱮ ᱵᱟᱰᱟᱭ ᱢᱮᱱᱟᱜᱼᱟ ᱡᱟᱦᱟᱸ ᱫᱚ ᱱᱟᱱᱟ ᱟᱨ ᱦᱟ ᱛᱚᱢ ᱠᱚ ᱞᱟᱹᱭᱟ ᱟᱫᱚ ᱱᱟᱦᱟᱸᱜ ᱢᱟᱱᱮ ᱫᱤᱫᱤ ᱢᱤᱫᱴᱮᱱ ᱜᱚᱝᱠᱟ ᱜᱮᱭᱟᱞᱮ ᱵᱮᱝᱜᱚᱞ ᱥᱮᱫ ᱨᱮ, ᱟᱫᱚ ᱱᱟᱦᱟᱸᱜ ᱩᱱᱤ ᱜᱤᱫᱽᱨᱟᱹ ᱥᱮ ᱢᱟᱱᱮ ᱠᱚᱠᱷᱚᱱᱳ ᱠᱚᱠᱷᱚᱱᱳ ᱯᱮᱥᱤ ᱞᱟᱹᱭ ᱛᱟᱦᱮᱸᱱ ᱦᱳᱭ ᱥᱮ᱾
ᱦᱩᱸ᱾
ᱟᱫᱚ ᱢᱤᱫᱴᱮᱱ ᱦᱮᱣᱟ ᱠᱟᱱᱟ ᱢᱟᱱᱮ ᱪᱮᱫ ᱞᱮᱠᱟᱱ ᱢᱚᱦᱚᱞ ᱨᱮ ᱪᱮᱫ ᱞᱮᱠᱟᱭ ᱛᱟᱦᱮᱸᱱᱟ ᱛᱚ ᱚᱱᱠᱟᱜᱮ ᱪᱮᱫᱚᱜᱼᱟ ᱟᱫᱚ ᱚᱱᱮ ᱚᱱᱠᱟ ᱞᱮᱠᱟᱛᱮ ᱢᱟᱱᱮ ᱟᱹᱰᱤ ᱜᱟᱱ ᱜᱤᱫᱽᱨᱟᱹ ᱟ ᱠᱟᱹᱴᱤᱡᱽ ᱠᱷᱚᱱ ᱪᱮᱫ ᱞᱮᱠᱟ ᱠᱚ ᱧᱮᱞᱟ ᱩᱱᱠᱩᱣᱟᱜ ᱜᱷᱟᱨᱚᱸᱡᱽ ᱠᱚ ᱪᱮᱫ ᱞᱮᱠᱟ ᱠᱚ ᱨᱚᱲᱟ ᱛᱚ ᱚᱱᱠᱟ ᱜᱮ ᱜᱤᱫᱽᱨᱟᱹ ᱠᱚᱦᱚᱸ ᱠᱚ ᱦᱮᱣᱟᱜ ᱛᱟᱦᱮᱸᱱ᱾ ᱡᱮᱢᱚᱱ ᱢᱤᱫ ᱵᱟᱨ ᱜᱤᱫ ᱨᱟᱹ ᱢᱮᱱᱟᱜ ᱠᱚᱣᱟ ᱜᱷᱟᱨᱚᱸᱡᱽ ᱨᱮ ᱱᱟᱦᱟᱸᱜ ᱟᱵᱚ ᱥᱟᱱᱛᱟᱲ ᱛᱮ ᱡᱟᱹᱥᱛᱤ ᱵᱟᱝ ᱠᱚ ᱨᱚᱲ ᱛᱟᱦᱮᱸᱱ᱾ ᱪᱮᱫ ᱞᱮᱠᱟᱱ ᱡᱟᱭᱜᱟᱹ ᱨᱮ ᱢᱮᱱᱟᱜ ᱠᱚᱣᱟ ᱱᱟᱦᱟᱸᱜ ᱟᱫᱚ ᱩᱱᱤ ᱚᱝᱠᱟ ᱜᱮᱭ ᱨᱚᱲ ᱛᱟᱦᱮᱸᱱᱟ ᱦᱳᱭ ᱥᱮ᱾
ᱦᱩᱸ ᱦᱩᱸ ᱦᱩᱸ᱾ ᱦᱮᱸ ᱚᱝᱠᱟ ᱧᱮᱞᱚᱜ ᱛᱟᱦᱮᱸᱱ ᱟᱨᱠᱤ᱾
ᱵᱟᱡᱟᱨ ᱨᱮᱱᱟᱜ ᱥᱟᱭᱤᱴ ᱨᱮ ᱡᱟᱦᱟᱸᱭ ᱠᱚ ᱢᱮᱱᱟᱜ ᱠᱚᱜᱮᱭᱟ ᱟᱨᱠᱤ ᱦᱩᱰᱤᱧ ᱠᱷᱚᱱᱟᱜ ᱡᱩᱫᱤ ᱵᱟᱝ ᱠᱚ ᱥᱮᱬᱟ ᱟᱭ ᱠᱟᱱᱟ, ᱟᱞᱮ ᱠᱷᱚᱱ ᱚᱱᱠᱟᱭ ᱨᱚᱲ ᱜᱮᱭᱟ ᱟᱨᱠᱤ ᱜᱤᱫᱽᱨᱟᱹ ᱦᱚᱸ ᱫᱳᱥ ᱫᱚ ᱵᱟᱝ ᱠᱟᱱᱟ᱾ ᱟᱨᱠᱤ ᱦᱩᱰᱤᱧ ᱠᱷᱚᱱ ᱪᱤᱠᱟᱢ ᱥᱮᱬᱟᱣᱟᱭᱟ ᱟᱨᱠᱤ ᱚᱱᱠᱟᱜ ᱜᱮ ᱟᱨᱠᱤ ᱨᱚᱲᱟᱭ᱾
ᱦᱳᱭ ᱟᱫᱚ ᱤᱧᱟᱹᱜ ᱢᱮᱱᱫᱚ ᱠᱟᱱᱟ ᱵᱚᱞᱮ ᱜᱤᱫᱽᱨᱟᱹ ᱫᱚᱥᱮ ᱟᱵᱚᱣᱟᱜ ᱟᱲᱟᱝ ᱫᱚ ᱢᱟᱱᱮ ᱪᱮᱫ ᱟᱹᱰᱤ ᱡᱟᱹᱨᱩᱲ ᱠᱟᱱ ᱜᱮᱭᱟ ᱠᱟᱨᱚᱱ ᱪᱮᱫ ᱦᱩᱭᱩᱜ ᱠᱟᱱᱟ ᱩᱱᱤ ᱜᱤᱫᱽᱨᱟᱹ ᱡᱩᱚᱫᱤ ᱞᱟᱹᱴᱩᱜ ᱟᱥᱮ ᱟᱫᱚ ᱟᱹᱰᱤ ᱜᱟᱱ ᱮᱴᱠᱮᱴᱚᱬᱮ ᱦᱩᱭᱩᱜ ᱛᱟᱭᱟ ᱨᱚᱲ ᱨᱮ ᱠᱟᱨᱚᱱ ᱩᱱᱤ ᱵᱟᱭ ᱵᱩᱡᱽ ᱡᱷᱣᱟ ᱡᱟᱦᱟᱸᱱᱟᱜ ᱠᱚ ᱞᱟᱹᱭᱟᱭ ᱠᱷᱟᱡ ᱦᱳᱭ ᱥᱮ᱾
ᱦᱮᱸ᱾
ᱟᱨ ᱡᱩᱫᱤ ᱡᱟᱦᱟᱸᱭ ᱦᱚᱲ ᱡᱟᱦᱟᱸᱱᱟᱜᱼᱮ ᱢᱮᱛᱟᱭᱟ ᱛᱚ ᱦᱟᱸᱜ ᱩᱱᱤ ᱚᱱᱟ ᱦᱚᱸ ᱵᱟᱭ ᱵᱩᱡᱷᱟᱹᱣᱟ᱾ ᱟᱨ ᱡᱩᱫᱤ ᱯᱮᱲᱟᱜ ᱠᱚ ᱡᱟᱦᱟᱸ ᱥᱮᱱ ᱵᱚᱱ ᱪᱟᱞᱟᱜᱼᱟ, ᱛᱚᱵᱮ ᱢᱟ ᱦᱟᱸᱜ ᱩᱱᱤ ᱢᱟ ᱟᱨᱦᱚᱸ ᱪᱮᱫ ᱦᱚᱸ ᱢᱟᱱᱮ ᱨᱚᱲ ᱜᱟᱞᱢᱟᱨᱟᱣ ᱯᱮᱲᱟ ᱦᱚᱲ ᱠᱚ ᱥᱟᱶ ᱫᱩᱲᱩᱵ
ᱦᱩᱸ ᱟᱨᱠᱤ ᱦᱟᱸᱜ ᱢᱮᱥᱟ ᱦᱚᱸ ᱟᱨᱴᱤ ᱮᱴᱠᱮᱴᱚᱬᱮ ᱟᱹᱭᱠᱟᱹᱣᱟᱭ ᱟᱨᱠᱤ ᱱᱤᱡᱮ ᱜᱮ ᱦᱟᱸᱜ ᱵᱟᱭ ᱨᱚᱲ ᱫᱟᱲᱮᱜ ᱠᱷᱟᱹᱛᱤᱨ ᱛᱮ ᱟᱨᱠᱤ᱾ ᱡᱮᱸ ᱟᱵᱚ ᱫᱚ ᱱᱚᱣᱟᱜ ᱜᱮ ᱟᱨᱠᱤ ᱮ ᱦᱩᱰᱤᱧ ᱠᱷᱚᱱᱟᱜ ᱜᱮ ᱢᱟᱲᱟᱝ ᱛᱮᱫᱚ ᱟᱵᱚᱣᱟᱜ ᱡᱟᱱᱟᱢ ᱯᱟᱹᱨᱥᱤ ᱛᱮ ᱥᱮᱬᱟ ᱞᱟᱹᱠᱛᱤ ᱠᱟᱱᱟ ᱟᱨᱠᱤ ᱨᱚᱲ ᱫᱚ, ᱛᱟᱭᱚᱢ ᱫᱟᱨᱟᱢ ᱛᱮ ᱦᱟᱸᱜ ᱮᱴᱟᱜ ᱫᱚᱭ ᱥᱮᱬᱟᱭ ᱜᱮᱭᱟᱭ ᱥᱮ ᱵᱟᱝ? ᱮᱴᱟᱜ-ᱟᱜ ᱫᱚ ᱥᱮᱬᱟ ᱫᱚ ᱤᱪᱪᱷᱟᱹ ᱢᱮᱱᱟᱜ ᱜᱮᱭᱟ ᱮᱴᱟᱜ-ᱟᱜ ᱦᱚᱸ ᱢᱟᱱᱮ ᱥᱮᱬᱟ ᱫᱟᱲᱮᱭᱟᱜ-ᱟ ᱵᱚᱱ᱾
ᱟᱵᱚ ᱟᱵᱚᱜᱮ ᱚᱱᱠᱟ ᱢᱤᱫᱴᱟᱱ ᱢᱮᱱᱟᱜ ᱵᱚᱱᱟ᱾ ᱟᱵᱚ ᱥᱟᱱᱛᱟᱲ ᱦᱚᱲᱜᱮ ᱢᱟᱱᱮ ᱟᱵᱚ ᱟ ᱡᱚ ᱛᱚ ᱞᱮᱠᱟᱱᱟᱜ ᱵᱚᱱ ᱨᱚᱲ ᱫᱟᱲᱮᱭᱟᱜᱼᱟ ᱦᱮᱸ ᱥᱮ, ᱟᱵᱚᱣᱟᱜ ᱯᱟᱹᱨᱥᱤ ᱵᱟᱫ ᱠᱟᱛᱮ ᱟᱵᱚ ᱥᱟᱱᱟᱢ ᱡᱤᱱᱤᱥ ᱵᱚᱱ ᱪᱮᱫ ᱫᱟᱲᱮᱭᱟᱜᱼᱟ᱾ ᱢᱮᱱᱠᱷᱟᱱ ᱮᱴᱟᱜ ᱨᱮᱱ ᱚᱱᱠᱟ ᱵᱟᱝ ᱢᱮᱱᱟᱜ ᱠᱚᱣᱟ, ᱢᱟᱱᱮ ᱟᱵᱚᱣᱟᱜ ᱟ ᱯᱟᱹᱨᱥᱤ ᱨᱚᱲ ᱞᱟᱹᱜᱤᱫ ᱩᱱᱠᱩ ᱱᱟᱦᱟᱜ ᱡᱚᱱᱢᱚ ᱛᱚᱲᱟ ᱠᱷᱚᱡ-ᱮ ᱛᱟᱦᱮᱱ ᱨᱮᱦᱚᱸ ᱩᱱᱤ ᱟᱹᱰᱤ ᱜᱟᱱ-ᱮ ᱞᱟᱹᱴᱩᱜ ᱦᱟᱹᱵᱤᱡ ᱵᱟᱭ ᱪᱮᱫ ᱫᱟᱲᱮᱭᱟᱜᱼᱟ ᱥᱮ ᱟᱸᱡᱚᱢ ᱨᱮᱦᱚᱸ ᱢᱟᱱᱮ ᱵᱟᱭ ᱵᱩᱡᱷᱟᱹᱣ ᱫᱟᱲᱮᱭᱟᱜᱼᱟ ᱠᱤ ᱚᱱᱟ ᱨᱮᱱᱟᱜ ᱢᱟᱱᱮ ᱪᱮᱫ ᱦᱩᱭᱩᱜ ᱠᱟᱱᱟ, ᱦᱳᱭ ᱥᱮ᱾ ᱟᱨ ᱟᱵᱚ ᱟᱵᱚᱣᱟᱜ ᱮ ᱤᱱᱟᱹᱜ ᱢᱚᱡᱽ ᱯᱟᱹᱨᱥᱤ ᱢᱮᱱᱟᱜ ᱛᱩᱞᱩᱡ ᱦᱚᱸ ᱢᱟᱱᱮ ᱟᱵᱚ ᱱᱟᱦᱟᱜ ᱮᱴᱟᱜ ᱦᱚᱲᱟᱜ ᱜᱮᱵᱚᱱ ᱪᱮᱫᱚᱜ ᱛᱟᱦᱮᱱ ᱠᱟᱨᱚᱱ ᱟᱵᱚ ᱥᱟᱱᱟᱢ ᱵᱚᱱ ᱪᱮᱫ ᱫᱟᱲᱮᱭᱟᱜ-ᱟ ᱠᱩᱨᱩᱢᱩᱴᱩ ᱞᱮᱠᱷᱟᱡ ᱵᱚᱱ, ᱟᱵᱚ ᱯᱟᱥᱮᱡ ᱛᱤᱱᱟᱹᱜ ᱵᱚᱱ ᱨᱚᱲ ᱫᱟᱲᱮᱭᱟᱜᱼᱟ ᱛᱚ ᱮᱴᱟᱜ ᱯᱟᱹᱨᱥᱤ ᱫᱚ ᱱᱟᱦᱟᱜ ᱚᱱᱠᱟ ᱵᱟᱝ ᱢᱮᱱᱟᱜ ᱠᱚᱣᱟ ᱡᱮ ᱢᱟᱱᱮ ᱮᱴᱟᱜ ᱡᱟᱦᱟᱸᱭ ᱪᱷᱟᱹᱛᱤᱠ ᱡᱟᱹᱛ᱾ ᱚᱱᱠᱟ ᱵᱟᱝ ᱢᱮᱱᱟᱜ ᱠᱚᱣᱟ ᱯᱟᱥᱮᱡ ᱵᱚᱞᱮ ᱩᱱᱟᱹᱜ ᱡᱮ ᱢᱟᱱᱮ ᱩᱱᱟᱹᱜ ᱠᱚ ᱨᱚᱲ ᱫᱟᱲᱮᱭᱟᱜᱼᱟ ᱢᱮᱱᱛᱮ᱾
ᱦᱩᱸ ᱚᱱᱟ ᱫᱚ ᱠᱟᱱ ᱜᱮᱭᱟ ᱟᱨᱠᱤ ᱠᱟᱨᱚᱱ ᱤᱧ ᱡᱟᱦᱟᱸᱨᱤᱧ ᱛᱟᱦᱮᱱ ᱜᱮᱭᱟ ᱥᱮ